ᱦᱩᱸ ᱜᱚᱝᱠᱮ ᱡᱚᱦᱟᱨ - ᱡᱚᱦᱟᱨ
ᱦᱩᱸ ᱡᱚᱦᱟᱨ ᱜᱮ ᱾
ᱪᱮᱜ ᱠᱚ ᱠᱟᱪ ᱵᱟᱲᱟ ᱦᱩᱭᱩᱜ ᱠᱟᱱᱟ᱾ ᱫᱟᱠᱟ ᱠᱚ ᱡᱚᱢ ᱵᱟᱲᱟ ᱦᱩᱭᱱᱟ ᱥᱮ ᱵᱟᱝ ᱜᱮ?
ᱫᱟᱠᱟ ᱠᱚ ᱡᱚᱢ ᱠᱟᱛᱮ ᱱᱤᱛᱚᱜ ᱚᱱᱠᱟ ᱫᱚ ᱦᱟᱜᱼᱼᱼ ᱢᱟᱱᱮ ᱟᱵᱚ ᱢᱟᱦᱟᱜ ᱚᱱᱠᱟ ᱠᱤᱥᱟᱹᱬ ᱦᱚᱸᱲᱼᱼᱼ ᱛᱚ ᱦᱟᱸᱜ ᱵᱟᱝᱠᱷᱟᱱ ᱛᱚ ᱠᱟᱺᱰᱟ ᱜᱩᱯᱤ ᱦᱮᱡ ᱦᱩᱭ ᱠᱟᱱᱟ ᱾
ᱟᱪᱪᱷᱟ - ᱟᱪᱪᱷᱟ ᱠᱟᱺᱵᱟ ᱜᱩᱯᱤ ᱵᱟᱝ?
ᱦᱩᱸᱻ ᱦᱩᱸᱻ ᱠᱟᱺᱰᱟ ᱠᱚᱦᱚᱸ ᱵᱟᱝ ᱫᱚᱦᱚ ᱞᱮᱠᱷᱟᱡ ᱵᱟᱝ ᱜᱟᱱᱚᱜ ᱠᱟᱱᱟ ᱪᱟᱥ ᱠᱚᱨᱮ ᱩᱝᱠᱩ ᱠᱟᱹᱢᱤᱼᱼᱼ ᱩᱝᱠᱩ ᱟᱛᱮᱜ ᱜᱮ ᱠᱟᱹᱢᱤ ᱦᱩᱭᱩᱜ-ᱟ ᱾
ᱛᱟᱞᱦᱮ ᱟᱵᱤᱱ ᱫᱚ ᱪᱮᱫ ᱞᱮᱠᱟ ᱪᱮᱫ ᱵᱤᱱ ᱪᱤᱠᱟᱹᱭ ᱫᱟ? ᱦᱟᱞᱳ ᱦᱟᱞᱳ ᱦᱟᱞᱳ ᱨᱚᱲ ᱵᱟᱝ ᱟᱸᱡᱚᱢᱚᱜ ᱠᱟᱱᱟ?